ᱚᱚᱝᱠᱤᱭ ᱨᱚᱲᱮᱸ
ᱦᱮᱸ ᱟᱡᱳᱢᱳᱜ ᱠᱟᱱᱟ ᱾ᱠᱞᱤᱭᱟᱨ ᱜᱮ
ᱟᱪᱪᱷᱟ ᱜᱚᱝᱠᱮ ᱛᱟᱦᱚᱞᱮ ᱪᱮᱫ ᱮᱢ ᱪᱤᱠᱟᱹᱭᱮᱫᱟ, ᱱᱤᱛᱚᱜ ᱫᱚ?
ᱦᱮᱸ ᱱᱤᱛ ᱫᱚ ᱦᱟᱸᱜ ᱡᱚᱢ ᱵᱟᱲᱟ ᱠᱟᱛᱮᱮᱫ᱾ ᱜ ᱫᱟᱠᱟ ᱠᱚ᱾ ᱫᱩᱲᱩᱵ ᱦᱩᱭ ᱟᱠᱟᱱᱟ᱾
ᱚ ᱢᱚᱸᱡᱷᱽ ᱵᱟᱲᱟ ᱜᱮᱭᱟᱢ ᱛᱚ ᱜᱚᱝᱠᱮ?
ᱦᱮᱸ, ᱦᱮᱸ ᱢᱚᱸᱡᱷᱽ ᱵᱟᱲᱟ ᱜᱮ, ᱟᱨ ᱟᱵᱮᱱ ᱦᱚᱸ ᱵᱮᱥ ᱜᱮ?
ᱦᱮᱸ ᱵᱮᱥ ᱜᱮ, ᱱᱤᱛᱚᱜ ᱫᱟᱠᱟ ᱠᱚ ᱡᱚᱢ ᱵᱟᱲᱟ ᱦᱩᱭᱱᱟ᱾
ᱦᱩᱸ, ᱦᱩᱸ᱾ ᱚᱱᱠᱟᱜ ᱜᱮ ᱱᱤᱛᱚᱜ ᱫᱚ, ᱴᱟᱭᱤᱢ ᱦᱩᱭ ᱮᱱᱟ ᱛᱚ, ᱡᱚᱢ ᱨᱮᱭᱟᱜ ᱚᱱᱟᱛᱮ ᱡᱚᱢ ᱞᱟᱜᱟᱜ ᱜᱮᱭᱟ ᱦᱮᱸ, ᱟᱨ ᱪᱮᱫ ᱠᱚ ᱪᱚᱝ ᱛᱮᱦᱮᱸᱧ ᱫᱚ ᱦᱩᱭ ᱞᱮᱱ?
ᱛᱮᱦᱮᱧ ᱫᱚ ᱮᱢᱱᱤ ᱜᱮ ᱦᱩᱭ ᱞᱮᱱᱟ᱾ ᱫᱟᱠᱟ ᱮᱢ ᱦᱮᱸ ᱥᱚᱵᱽᱡᱤ ᱩᱛᱩ ᱜᱮ᱾
ᱦᱩᱸ ᱠᱮᱱ ᱦᱚᱲ ᱦᱚᱸ ᱚᱝᱠᱟᱜ ᱜᱮ ᱥᱚᱵᱽᱡᱤ ᱠᱚ ᱜᱮ ᱦᱩᱭ ᱞᱮᱱᱟ ᱦᱩᱸ᱾
ᱜᱚᱢᱠᱮᱧ ᱢᱮᱱ ᱫᱟ ᱟᱯᱮ ᱥᱮᱫ ᱫᱚ ᱮᱸ ᱪᱮᱫ ᱠᱚ ᱪᱟᱥᱵᱟᱥ ᱱᱤᱛᱚᱜ ᱚᱠᱛᱚ ᱨᱮ ᱦᱩᱭᱩᱜ ᱠᱟᱱᱟ? ᱥᱮ ᱪᱮᱫ ᱠᱚ ᱡᱟᱹᱥᱛᱤ ᱪᱟᱥ ᱜᱮᱭᱟᱯᱮ?
ᱟᱞᱮ ᱥᱮᱱ ᱫᱚ ᱪᱟᱥ ᱫᱚ ᱡᱷᱚᱛᱚ ᱜᱮᱞᱮ ᱪᱟᱥ ᱫᱟ ᱚᱱᱟ ᱵᱮᱸᱜᱟᱲ ᱡᱮᱢᱚᱱ ᱵᱮᱸᱜᱟᱲ ᱢᱟᱹᱨᱤᱪ ᱱᱤᱛᱚᱜ ᱥᱤᱡᱤᱸᱱ ᱨᱮᱫᱚ ᱢᱟᱹᱨᱤᱡ ᱠᱚ ᱨᱚᱦᱚᱭ ᱢᱮᱱᱟᱜ ᱟᱠᱟᱫᱟ ᱚᱱᱟ ᱱᱤᱨᱚᱱ ᱨᱮ᱾
ᱚᱱᱟ ᱠᱚ ᱱᱤᱸᱛᱚᱜ ᱫᱚ ᱫᱟᱜ ᱧᱟᱢ ᱫᱟ ᱛᱚ ᱱᱤᱛᱚᱜ ᱚᱱᱟ ᱠᱚ ᱟᱹᱰᱤ ᱡᱳᱨ ᱦᱟᱲᱠᱟᱛᱮᱜ ᱡᱚ ᱵᱟᱦᱟᱜ ᱠᱟᱱᱟ, ᱱᱤᱛᱚᱜ ᱫᱚ ᱟᱫᱚ ᱯᱨᱚᱪᱩᱨ ᱫᱚ ᱥᱟᱨᱫᱤ ᱥᱮᱱ ᱪᱟᱞᱟᱜᱼᱟ ᱟᱨ ᱡᱮᱦᱮᱛᱩ ᱫᱟᱜ ᱤᱫᱤᱭᱮᱫᱟᱭ ᱛᱚ᱾ ᱨᱳᱜ ᱴᱮᱠᱟᱣ ᱤᱫᱤᱭᱟ᱾ ᱚᱱᱟ ᱠᱚ ᱢᱤᱫᱴᱟᱝ ᱵᱷᱟᱞᱤ ᱢᱤᱫᱴᱤᱡ ᱪᱟᱥ-ᱵᱟᱥ ᱦᱩᱭᱩᱜᱼᱟ ᱱᱚᱛᱮ ᱦᱮᱸ? ᱟᱨ ᱱᱤᱛᱚᱜ ᱫᱚ ᱦᱟᱸᱜ ᱦᱩᱲᱩ ᱛᱚᱞᱟ ᱠᱚᱦᱚᱸ ᱦᱟᱨᱟᱭᱮᱱ ᱛᱟᱞᱮᱭᱟ᱾ ᱮᱨ ᱵᱟᱲᱟ ᱦᱩᱭ ᱞᱮᱱᱟ ᱡᱟᱦᱟᱸ ᱟᱯᱷᱚᱨ ᱵᱟᱲᱟ ᱦᱩᱭ ᱞᱮᱱ ᱟᱫᱚ ᱱᱤᱛᱚᱜ ᱦᱟᱸᱜ ᱫᱟᱜ ᱤᱫᱤᱭ ᱫᱟ ᱟᱞᱮ ᱥᱮᱱ᱾ ᱱᱤᱛᱚᱜ ᱦᱟᱸᱜ ᱟᱨ ᱠᱟᱹᱴᱤᱡ ᱠᱚ ᱫᱤᱱ ᱯᱚᱨᱮ ᱜᱮ ᱦᱟᱸᱜ ᱜᱟᱱᱚᱜᱼᱟ᱾
ᱢᱮᱱᱤᱫᱟᱹᱧ ᱚᱱᱟ ᱵᱮᱸᱜᱟᱲ ᱯᱮ ᱪᱟᱥ ᱜᱮᱭᱟ ᱦᱮᱸᱥᱮ ᱱᱚᱣᱟ ᱵᱮᱸᱜᱟᱲ ᱫᱚ ᱟ ᱯᱮ ᱡᱚᱢ ᱞᱟᱹᱜᱤᱫ ᱜᱮ ᱥᱮ ᱟᱹᱠᱷᱨᱤᱧ ᱜᱮᱭᱟᱯᱮ ᱱᱚᱝᱠᱟ ᱵᱮᱵᱽᱥᱟ ᱠᱚ ᱢᱮᱱᱟᱜ ᱛᱟᱯᱮᱭᱟ ᱢᱟᱨᱟᱝ ᱧᱚᱜ?
ᱦᱩᱸ ᱡᱚᱢ ᱛᱚ ᱡᱚᱢ ᱦᱚᱸ ᱡᱚᱢ ᱦᱩᱭᱩᱜ ᱜᱮᱭᱟ ᱟᱨ ᱟᱹᱠᱷᱨᱤᱧ ᱦᱚᱸ ᱥᱩᱨ ᱨᱮ ᱟᱲᱚᱛ ᱢᱮᱱᱟᱜᱼᱟ᱾ ᱚᱸᱰᱮ ᱤᱫᱤ ᱞᱮᱠᱷᱟᱡᱜᱤ ᱟᱫᱚ ᱟᱹᱰᱤ ᱡᱩᱛ ᱵᱟᱡᱟᱨ ᱟᱲᱚᱛ ᱨᱮ ᱦᱚᱛᱮᱡ ᱛᱮ ᱟᱫᱚ ᱟᱹᱷᱨᱤᱧ ᱠᱤᱨᱤᱸᱧ ᱟᱠᱷᱨᱤᱧ ᱨᱮᱫᱚ ᱟᱫᱚ ᱵᱟᱝ ᱚᱥᱩᱵᱤᱫᱟᱜᱼᱟ᱾ ᱦᱩᱸ ᱚᱸᱰᱮ ᱠᱷᱚᱱ ᱵᱟᱦᱮᱨᱮ ᱪᱟᱞᱟᱜᱼᱟ ᱯᱟᱹᱭᱠᱟᱹᱨ ᱠᱚ ᱦᱤᱡᱩᱜᱼᱟ, ᱟᱨᱟ ᱚᱱᱠᱟ ᱜᱮ ᱡᱟᱠ ᱢᱟᱱᱮ ᱥᱩᱵᱤᱫᱟ ᱫᱚ ᱠᱟᱹᱴᱤᱡ ᱢᱮᱱᱟᱜ ᱛᱟᱭᱟ ᱪᱮᱫ ᱢᱟᱱᱮ ᱪᱟᱥ ᱠᱚᱨᱮᱱᱟᱜ ᱦᱚᱸ ᱢᱤᱫᱴᱤᱡ ᱤᱱᱴᱮᱥ ᱦᱩᱭᱩᱜᱼᱟ ᱟᱨ ᱪᱮᱫ ᱟᱛᱳ ᱚᱲᱟᱜ ᱨᱮᱱ ᱡᱟᱠ ᱡᱷᱚᱛᱚ ᱜᱮ ᱠᱚᱢ ᱵᱮᱥᱤ ᱠᱚᱛᱮ ᱠᱚ ᱫᱚᱦᱚᱭ ᱵᱟᱲᱟᱭ ᱜᱮᱭᱟ᱾
ᱩᱸ ᱟᱞᱮ ᱥᱮᱫ ᱦᱚᱸ ᱪᱟᱥ ᱠᱚ ᱦᱩᱭᱩᱜ ᱜᱮᱭᱟ᱾ ᱟ ᱵᱮᱸᱜᱟᱲ ᱠᱚᱦᱚᱸ ᱦᱩᱭᱩᱜ ᱜᱮᱭᱟ ᱢᱮᱱᱠᱷᱟᱱ ᱩᱱᱟᱹᱜ ᱵᱟᱝ ᱠᱚ ᱪᱟᱥ ᱜᱮᱭᱟ ᱟᱹᱰᱤ ᱠᱚᱢ ᱦᱚᱲᱜᱮᱠᱚ ᱪᱟᱥ ᱜᱮᱭᱟ ᱟᱨ ᱡᱟᱦᱟᱭ ᱡᱟᱦᱟᱭ ᱠᱚ ᱪᱟᱥ ᱠᱚ ᱨᱮᱦᱚᱸ ᱱᱤᱡᱮ ᱡᱚᱢ ᱞᱟᱹᱜᱤᱫ ᱜᱮ, ᱟᱨ ᱦᱟᱥᱟ ᱡᱟᱭᱜᱟ ᱠᱚᱦᱚ ᱩᱱᱟᱹᱜ ᱢᱟᱱᱮ ᱵᱟᱝ ᱢᱚᱸᱡᱽ ᱜᱮᱭᱟ ᱢᱟᱱᱮ ᱥᱚᱵᱽᱡᱤ ᱪᱟᱥ ᱞᱮᱠᱟ ᱡᱮ ᱚᱱᱠᱟ ᱢᱟᱱᱮ ᱦᱟᱥᱟ ᱩᱱᱟᱹᱜ ᱵᱟᱹᱱᱩᱜ ᱡᱟᱦᱟᱸ ᱠᱷᱟᱹᱛᱤᱨ ᱥᱚᱵᱽᱡᱤ ᱪᱟᱥ ᱟᱹᱰᱤ ᱠᱚᱢ ᱜᱮ ᱦᱩᱭᱩᱜ ᱜᱮᱭᱟ ᱦᱮᱸᱥᱮ᱾ ᱟᱨ ᱡᱟᱹᱥᱛᱤ ᱠᱟᱭᱛᱮ ᱦᱩᱲᱩ ᱠᱚᱜᱮ ᱵᱮᱥᱤ ᱦᱩᱭᱩᱜᱼᱟ ᱟᱨ ᱛᱩᱲᱤ ᱦᱩᱭᱩᱜ ᱜᱮᱭᱟ ᱟᱨ ᱮᱸᱜ ᱛᱤᱞᱢᱤᱧ ᱱᱚᱣᱟ ᱠᱚ
ᱦᱩᱸ ᱟᱨ ᱟᱞᱩ ᱟᱞᱩ ᱚᱱᱟ ᱥᱚᱢᱚᱭ ᱚᱱᱟ ᱦᱩᱲᱩ ᱯᱚᱨᱮ ᱟᱹᱞᱩ ᱠᱚᱫᱚ ᱨᱚᱦᱚᱭ ᱵᱟᱝ?
ᱦᱮᱸ ᱟᱞᱩ ᱞᱮ ᱨᱚᱦᱚᱭ ᱜᱮᱭᱟ ᱮᱸᱫ ᱚᱱᱟ ᱦᱚᱸ ᱟᱹᱰᱤ ᱠᱚᱢ ᱜᱮᱭᱟ ᱟᱹᱰᱤ ᱠᱚᱢ ᱦᱚᱲ ᱜᱮ ᱟᱹᱠᱷᱨᱤᱸᱧ ᱞᱮᱠᱟ ᱫᱚᱠᱚ ᱨᱚᱦᱚᱭᱟ, ᱟᱨ ᱮᱸᱜ ᱰᱷᱮᱨ ᱦᱚᱲ ᱜᱮᱠᱚ ᱨᱚᱦᱚᱭᱟ ᱢᱮᱱᱠᱷᱟᱱ ᱩᱱᱠᱩ ᱫᱚ ᱟᱠᱚ ᱱᱤᱡᱮ ᱡᱚᱢ ᱞᱟᱹᱜᱤᱫ ᱛᱮᱜᱮ ᱠᱚ ᱨᱚᱦᱚᱭ ᱛᱟᱦᱮᱸᱫ᱾
ᱦᱩᱸ ᱦᱩᱸ᱾
ᱟᱨ ᱚᱱᱠᱟ ᱡᱟᱭᱜᱟ ᱵᱟᱹᱱᱩᱜ-ᱟ ᱟᱹᱞᱩ ᱪᱟᱥ ᱞᱟᱹᱜᱤᱫ ᱦᱚᱸ ‌ᱢᱟ ᱮ ᱠᱷᱮᱛ ᱠᱚ ᱡᱟᱦᱟᱸ ᱢᱮᱱᱟᱜ-ᱟ ᱵᱮᱥᱤᱨ ᱵᱷᱟᱜᱽ ᱜᱮ ᱚᱱᱟ ᱵᱟᱸᱫᱽ ᱞᱟᱛᱟᱨ ᱠᱚᱨᱮ ᱢᱮᱱᱟᱜ-ᱟ ᱛᱚ᱾ ᱟᱨ ᱟᱹᱰᱤ ᱠᱚᱢ ᱜᱮ ᱜᱷᱩᱴᱩ ᱠᱚᱨᱮ ᱠᱷᱮᱛ ᱢᱮᱱᱟᱜ-ᱟ ᱟᱫᱚ ᱚᱱᱟ ᱨᱮ ᱡᱟᱦᱟᱸ ᱠᱷᱟᱹᱛᱤᱨ ᱛᱮ ᱫᱟᱜ ᱟᱹᱰᱤ ᱡᱟᱹᱥᱛᱤ ᱛᱟᱦᱮᱸᱱ ᱠᱟᱱᱟ ᱚᱱᱟ ᱠᱷᱮᱛ ᱠᱚᱨᱮ ᱟᱨᱠᱤ᱾
ᱦᱩᱸ ᱦᱩᱸ ᱛᱟᱦᱞᱮ ᱢᱳᱴᱟᱢᱩᱴ ᱴᱤ ᱩᱸ ᱥᱩᱵᱤᱫᱟ ᱢᱮᱱᱟᱜ ᱜᱮᱭᱟ ᱢᱤᱫ ᱵᱟᱨ ᱪᱟᱥ ᱥᱩᱵᱤᱫᱟ ᱠᱚᱫᱚ᱾
ᱦᱮᱸ ᱟᱢᱫᱚ ᱦᱩᱲᱩ ᱠᱚᱫᱚ ᱟᱫᱚ ᱫᱚ ᱯᱩᱨᱟᱹ ᱥᱟᱨᱟ ᱥᱮ ᱯᱩᱨᱟᱹ ᱥᱮᱨᱢᱟ ᱜᱮ ᱪᱟᱥ ᱜᱟᱱᱚᱜ-ᱟ᱾
ᱦᱩᱸᱻ ᱦᱮᱸ ᱚᱱᱟ ᱵᱚᱨᱚ ᱦᱚᱸ ᱦᱩᱭᱩᱜ-ᱟ᱾
ᱦᱮᱸ
ᱵᱚᱨᱚ ᱫᱚ ᱛᱟᱦᱞᱮ ᱜᱟᱰᱟ ᱰᱮᱢ ᱫᱷᱟᱨᱮ ᱱᱚᱝᱠᱟ ᱦᱳᱭᱛᱳ ᱦᱩᱭ ᱫᱟᱲᱮᱭᱟᱜ-ᱟ ᱢᱮᱱᱟᱜ ᱯᱮᱭᱟ
ᱵᱟᱸᱫᱽ ᱞᱟᱛᱟᱨ ᱠᱚᱨᱮ ᱢᱮᱱᱟᱜ-ᱟ ᱟᱨ ᱠᱮᱱᱮᱞ ᱢᱮᱱᱟᱜ-ᱟ ᱟᱞᱮ ᱥᱮᱫ ᱫᱚ ᱚᱱᱟ ᱠᱮᱱᱮᱞ ᱞᱟᱛᱟᱨ ᱠᱚᱨᱮ ᱠᱷᱮᱛ ᱢᱮᱱᱟᱜ-ᱟ ᱛᱚ᱾
ᱚᱱᱟ ᱠᱚᱫᱚ ᱵᱚᱨᱚ ᱦᱩᱲᱩ ᱦᱩᱭᱩᱜᱼᱟ᱾
ᱦᱮᱸ ᱫᱟᱜ ᱠᱚ ᱟᱲᱟᱜ ᱞᱮᱠᱷᱟᱱ ᱜᱮ ᱟᱫᱚ ᱥᱚᱢᱚᱭ ᱨᱮ ᱟᱨ ᱫᱟᱜ ᱡᱩᱫᱤ ᱵᱟᱝ ᱛᱟᱦᱮᱸᱱᱟ ᱱᱚᱣᱟ ᱢᱤᱫᱴᱮᱱ ᱤᱭᱟᱹ ᱦᱩᱭᱩᱜ-ᱟ ᱚᱥᱩᱵᱤᱫᱟ ᱦᱩᱭᱩᱜ-ᱟ᱾
ᱦᱮᱸ ᱫᱟᱜ ᱨᱮᱭᱟᱜ ᱢᱟ ᱮᱵᱮᱞᱮᱵᱮᱞ ᱡᱩᱫᱤ ᱫᱟᱜ ᱡᱩᱫᱤ ᱛᱟᱦᱮᱸᱱᱟ ᱠᱮᱱᱮᱞ ᱜᱟᱰᱟ ᱨᱮ ᱛᱟᱦᱞᱮ ᱫᱚ ᱪᱟᱥ ᱨᱮ ᱫᱚᱢᱮ ᱥᱩᱵᱤᱫᱟᱜ ᱛᱟᱯᱮᱭᱟ ᱵᱚᱨᱚ ᱦᱚᱲᱚ
ᱦᱮᱸ ᱫᱚ ᱰᱮᱢ ᱢᱮᱱᱟᱜ-ᱟ᱾ ᱰᱮᱢ ᱨᱮᱦᱚᱸ ᱡᱩᱫᱤ ᱫᱟᱜ ᱛᱟᱦᱮᱸᱱᱟ ᱚᱱᱟ ᱥᱩᱢᱚᱭ ᱥᱩᱢᱚᱭ ᱠᱚ ᱟᱲᱟᱜ-ᱟ᱾
ᱦᱩᱸᱻ
ᱱᱚᱣᱟ ᱟᱛᱮᱫ ᱦᱚᱸ ᱪᱟᱥ ᱜᱟᱱᱚᱜ-ᱟ᱾
ᱟᱹᱰᱤ ᱨᱟᱹᱥᱠᱟᱹ ᱨᱮᱭᱟᱜ ᱠᱷᱚᱵᱚᱨ ᱢᱟᱱᱮ ᱵᱟᱨᱫᱷᱟᱣ ᱪᱟᱥ ᱢᱟᱱᱮ ᱦᱩᱲᱩ ᱟᱹᱰᱤ ᱟᱹᱰᱤ ᱢᱟᱱᱮ ᱟᱨ ᱪᱮᱫ ᱠᱳᱱᱳ ᱢᱟᱱᱮ ᱚᱱᱟ ᱛᱮᱜᱮ ᱚᱱᱮ ᱥᱩᱵᱤᱫᱟᱜ ᱟᱯᱮ ᱟᱨ ᱪᱮᱫ ᱦᱩᱲᱩ ᱫᱚᱢᱮ ᱟᱹᱰᱤ ᱟᱹᱰᱤ ᱟᱨ ᱪᱮᱫ ᱦᱩᱭᱩᱜ-ᱟ ᱦᱩᱸ
ᱛᱟᱦᱞᱮ ᱟᱯᱮᱻ ᱫᱚ ᱦᱩᱲᱩ ᱢᱤᱫ ᱫᱷᱟᱣ ᱜᱮᱯᱮ ᱪᱟᱥ ᱜᱮᱭᱟ?
ᱟᱞᱮ ᱫᱚ ᱢᱤᱫ ᱫᱷᱟᱣ ᱜᱮᱞᱮ ᱪᱟᱥᱟ ᱛᱚᱵᱮ ᱡᱟ ᱢᱮᱱᱮᱫ ᱦᱮᱸ ᱵᱟᱸᱫᱽ ᱞᱟᱛᱟᱨ ᱠᱚᱨᱮᱜ ᱫᱚ ᱢᱤᱫ ᱵᱟᱨ ᱪᱟᱹᱥᱤᱭᱟᱜ ᱡᱟᱭᱜᱟ ᱛᱟ ᱦᱮᱱᱟᱜ-ᱟ ᱩᱱᱠᱩ ᱠᱚ ᱥᱩᱵᱤᱫᱷᱟᱜ ᱛᱟᱠᱚᱣᱟ ᱪᱟᱥ ᱛᱮ ᱟᱨ ᱟᱞᱮ ᱠᱚᱫᱚ ᱢᱤᱫ ᱫᱷᱟᱣ ᱜᱮᱞᱮ ᱪᱟᱥ ᱩᱸ ᱥᱮ ᱨᱚᱠᱚᱢ ᱢᱟᱱᱮ ᱵᱟᱹᱱᱩᱜ-ᱟ ᱥᱩᱵᱤᱫᱷᱟ ᱠᱮᱱᱮᱞ ᱠᱚ ᱜᱟᱰᱟ ᱠᱚᱫᱚ ᱯᱷᱟᱨᱟᱠ ᱠᱚ ᱢᱮᱱᱟᱜ-ᱟ᱾ ᱛᱟᱦᱞᱮ ᱰᱮᱢ ᱠᱚ ᱯᱷᱟᱨᱟᱠ ᱜᱮ ᱱᱚᱣᱟ ᱫᱚ ᱮᱴᱟᱜ ᱟᱹᱛᱳ ᱠᱚᱨᱮᱱ ᱮᱴᱟᱜ ᱯᱷᱟᱜᱟᱜ ᱢᱟᱱᱮ ᱮᱴᱟᱜ ᱢᱩᱦᱡᱟᱹ ᱦᱮᱸ ᱩᱱᱠᱩᱣᱟᱜ ᱚᱱᱟ ᱠᱚᱨᱮ ᱫᱚ ᱢᱮᱱᱟᱜ-ᱟ ᱥᱩᱵᱤᱫᱷᱟ ᱵᱟᱨᱫᱷᱟᱣ ᱪᱟᱥ ᱜᱮᱭᱟ
ᱟ ᱜᱚᱝᱠᱮ ᱮ ᱱᱤᱛ ᱛᱚᱜ ᱧᱮᱞᱚᱜᱚᱜ ᱠᱟᱱᱟ ᱮ ᱢᱮᱥᱤᱱ ᱠᱚ ᱦᱤᱡᱩᱜ ᱠᱟᱱᱟ ᱴᱨᱟᱠᱴᱟᱨ ᱠᱚ ᱦᱤᱡᱩᱜ ᱠᱟᱱᱟ ᱧᱮᱞᱚᱜᱚᱜ ᱠᱟᱱᱟ ᱪᱟᱥ ᱠᱚᱨᱮ ᱞᱟᱦᱟ ᱛᱮᱫᱚ ᱮᱸ ᱜᱟᱹᱭ ᱰᱟᱹᱝᱨᱤ ᱱᱟᱦᱮᱞ ᱛᱮᱠᱚ ᱥᱤ ᱠᱟᱛᱮᱫ ᱠᱚ ᱪᱟᱥ ᱛᱟᱦᱮᱸᱫ ᱟᱯᱮᱥᱮᱫ ᱱᱤᱛ ᱛᱚᱜ ᱮ ᱚᱱᱟ ᱱᱤᱛᱚᱜ ᱜᱟᱹᱭ ᱰᱟᱹᱝᱨᱤ ᱛᱮ ᱥᱤ ᱠᱚ ᱦᱳᱭ ᱠᱟᱱ ᱜᱮᱭᱟ ᱥᱮ ᱟᱸ ᱴᱨᱟᱠᱴᱟᱨ ᱠᱚ ᱟᱹᱰᱤ ᱡᱟᱹᱟᱥᱛᱤᱭ ᱠᱟᱱᱟ ᱟᱯᱮᱥᱮᱫ ᱦᱚᱸ᱾
ᱦᱮᱸ ᱛᱚᱵᱮ ᱡᱟᱦᱟᱸ ᱯᱟᱹᱦᱤᱞ ᱡᱟᱦᱟᱸ ᱞᱮᱠᱟ ᱜᱟᱹᱭ ᱰᱟᱹᱝᱨᱤ ᱛᱮ ᱯᱨᱚᱛᱛᱮᱠ ᱴᱤ ᱚᱲᱟᱜ ᱨᱮᱱ ᱦᱚᱲ ᱵᱚᱱ ᱫᱚᱦᱚ ᱠᱟᱛᱮᱫ ᱵᱚᱱ ᱪᱟᱥ ᱛᱟᱦᱮᱸᱱᱟ ᱥᱤ ᱠᱟᱛᱮᱫ ᱜᱮ ᱦᱩᱭᱩᱜ ᱠᱟᱱ ᱛᱟᱦᱮᱸᱱ, ᱱᱤᱛ ᱫᱚ ᱚᱱᱟ ᱫᱚ ᱦᱩᱭᱩᱜ ᱠᱟᱱᱟ ᱦᱚᱭᱛᱳ ᱟᱸᱻ ᱢᱮᱱᱟᱜ ᱠᱚᱣᱟ ᱜᱟᱹᱭ ᱰᱟᱝᱨᱟ ᱠᱤᱱᱛᱩ ᱟᱸᱻ ᱩᱱᱠᱩ ᱠᱚ ᱛᱟᱦᱮᱸᱱ ᱛᱩᱞᱩᱡ ᱦᱚᱸ ᱜᱟᱰᱤ ᱦᱳᱭᱛᱳ ᱢᱤᱫᱴᱟᱝ ᱴᱟᱠ ᱴᱟᱨ ᱠᱚ ᱤᱫᱤ ᱠᱟᱫᱟ ᱚᱱᱛᱮ ᱛᱚ ᱩᱱ ᱫᱚ ᱦᱟᱸᱜ ᱥᱟᱵ ᱵᱮᱱ ᱩᱱᱫᱚ ᱡᱚᱛᱚ ᱜᱮ ᱚᱱᱟ ᱛᱮᱜᱮ ᱠᱚ ᱯᱟᱨᱚᱢᱮᱫᱟ ᱫᱮᱱ ᱤᱧᱟ ᱦᱚᱸ ᱥᱤ ᱠᱟᱜ ᱢᱮ, ᱩᱱᱤ ᱦᱚᱸ ᱢᱮᱱᱮᱜ-ᱟ ᱤᱧᱟᱜ ᱦᱚᱸ ᱥᱤ ᱠᱟᱜ ᱮᱨᱚᱠᱚᱢ ᱠᱟᱛᱮᱜ ᱢᱟᱱᱮ, ᱛᱚ ᱢᱟᱱᱮ ᱠᱚ ᱜᱟᱹᱭ ᱰᱟᱝᱨᱟ ᱫᱚ ᱠᱷᱩᱵ ᱠᱚᱢ, ᱵᱮᱵᱚᱦᱟᱨᱮᱜ ᱠᱚᱣᱟ ᱠᱚ ᱦᱮᱸ, ᱛᱚᱵᱮ ᱢᱮᱱᱟᱜ ᱠᱚᱣᱟ ᱡᱚᱛᱚ ᱠᱚ ᱨᱮᱱ ᱜᱮ, ᱛᱚ ᱦᱚᱸᱜᱼᱚᱝᱠᱟ ᱠᱟᱛᱮᱜ ᱜᱤ ᱠᱚ ᱠᱟᱢᱤᱭᱟᱜ ᱠᱟᱱᱟ᱾
ᱦᱮᱸ ᱦᱩᱲᱩ ᱡᱟᱦᱟᱸ ᱪᱟᱥ ᱦᱩᱭᱩᱜ ᱠᱟᱱᱟ, ᱮᱸ ᱱᱤᱛᱚᱝ ᱮ ᱨᱚᱦᱚᱭ ᱨᱮᱭᱟᱜ ᱢᱮᱥᱤᱱ ᱦᱚᱸ ᱦᱮᱡ ᱠᱟ ᱱᱟ, ᱦᱚᱸ ᱦᱮᱡ ᱠᱟᱱᱟ, ᱫᱟᱞ ᱨᱮᱭᱟᱜ ᱦᱚᱸ ᱢᱮᱥᱤᱱ ᱦᱚᱸ ᱦᱮᱡ ᱠᱟᱱᱟ᱾ ᱟᱯᱮ ᱥᱮᱫ ᱢᱟᱱᱮ ᱡᱷᱚᱛᱚ ᱱᱚᱣᱟ ᱠᱚ ᱢᱮᱥᱤᱱ ᱪᱟᱞᱟᱜ ᱛᱮᱜᱮ ᱯᱮ ᱠᱚᱨᱟᱣ ᱮᱫᱟ ᱥᱮ ᱠᱤ ᱪᱷᱩ ᱠᱤᱪᱷᱩ ᱡᱮᱢᱚᱱ ᱤᱨ ᱫᱚ ᱟᱯᱮ ᱛᱮᱜᱮ ᱱᱤᱡᱮ ᱛᱮᱜᱮ
ᱦᱮᱸ ᱤᱨ ᱫᱚ ᱱᱤᱡᱮ ᱛᱮᱜᱮ᱾ ᱛᱚᱵᱮ ᱢᱤᱫ ᱵᱟᱨ ᱪᱟᱥᱤ ᱥᱮᱬᱟ ᱥᱮᱬᱟ ᱠᱷᱮᱛ ᱢᱮᱱᱟᱜ ᱛᱟᱠᱚᱣᱟ ᱱᱩᱠᱩ ᱠᱚᱫᱚ ᱢᱮᱥᱤᱱ ᱦᱤᱡᱩᱜ ᱠᱟᱱ ᱜᱮᱭᱟ ᱵᱷᱟᱲᱟ ᱛᱮᱠᱚ ᱟᱜᱩᱭᱮᱫᱟ ᱦᱟᱱᱛᱮ ᱱᱟᱛᱮ ᱥᱞᱤᱡ ᱠᱟᱛᱮᱫ ᱟᱨᱠᱚ ᱚᱱᱟ ᱮᱦᱚᱵ ᱟᱠᱟᱫᱟ ᱠᱚ ᱢᱤᱫ ᱵᱟᱨ ᱥᱮᱨᱢᱟ ᱠᱷᱚᱱ ᱫᱚ ᱧᱮᱞ ᱦᱩᱭᱩᱜ ᱠᱟᱱᱟ᱾ ᱟᱫᱚ ᱪᱷᱚ -ᱴᱚ ᱠᱷᱟᱴᱚ ᱪᱟᱥᱤ ᱠᱚᱫᱚ ᱤᱨ ᱠᱟᱛᱮᱜ ᱜᱮᱞᱮ ᱨᱟᱠᱟᱵᱟ ᱟᱨ ᱩᱝᱠᱩ ᱢᱟᱨᱟᱝ ᱟᱜ ᱢᱟᱨᱟᱝ ᱠᱤᱪᱷᱩ ᱠᱷᱮᱛ ᱠᱚ ᱢᱮᱱᱟᱜ ᱛᱟᱠᱚᱣᱟ ᱚᱱᱠᱟᱱ ᱠᱚ ᱦᱮᱸ, ᱱᱤᱛ ᱫᱚ ᱢᱮᱥᱤᱱ ᱥᱩᱵᱤᱫᱟ ᱟᱠᱟᱱᱟ ᱟᱫᱷᱩᱱᱤᱠ, ᱡᱚᱱᱛᱨᱚ ᱯᱟᱛᱤ ᱦᱤᱡᱩᱜ ᱠᱟᱱᱛᱮ ᱠᱟᱴᱤᱡ ᱟᱸᱻ ᱟᱞᱜᱟᱜ ᱠᱟᱱᱟ ᱠᱚ ᱟᱨ ᱪᱮᱫ ᱪᱟᱥᱤ ᱠᱚ ᱚᱱᱟᱛᱮ ᱠᱟᱹᱴᱤᱡ ᱢᱮᱥᱤᱱ ᱵᱮᱵᱚᱦᱟᱨ ᱠᱮᱜ-ᱟ
ᱟᱨᱚ ᱫᱤᱱ ᱫᱤᱱ ᱛᱮ ᱦᱚᱭᱛᱚ ᱟᱨᱚ ᱪᱮᱜ ᱢᱮᱥᱤᱱ ᱠᱚᱪᱚᱝ ᱦᱤᱡᱩᱜᱼᱟ, ᱦᱚᱲᱟᱜ ᱞᱟᱹᱠᱛᱤ ᱜᱮ ᱵᱟᱝ ᱯᱟᱲᱟᱜᱼᱟ᱾
ᱦᱩᱭᱩᱜᱼᱟ ᱦᱟᱸᱜ ᱟᱵᱚᱣᱟᱜ ᱚᱲᱟᱜ ᱨᱮᱵᱚᱱ ᱟᱹᱜᱩᱭᱟ ᱦᱟᱸᱜ ᱦᱩᱰᱤᱧ ᱦᱩᱰᱤᱧ ᱢᱮᱥᱤᱱ ᱠᱚ ᱛᱮᱜᱮ ᱦᱟᱸᱜ ᱟᱨ ᱵᱟᱢ ᱨᱚᱦᱚᱭᱟ ᱟᱞᱩ ᱥᱚᱵᱽᱡᱤ ᱢᱚᱱᱮ ᱦᱚᱭ, ᱱᱤᱛᱚᱜᱟᱜ ᱡᱟ ᱟᱵᱚᱣᱟᱜ ᱟᱫᱷᱩᱱᱤᱠ ᱵᱤᱜᱽᱜᱟᱱᱤᱠ ᱡᱩᱜᱽ ᱥᱮᱴᱮᱨᱚᱜ ᱠᱟᱱ ᱛᱟᱵᱚᱱᱟ, ᱦᱳᱭ ᱥᱮ, ᱰᱮᱵᱷᱞᱟᱯᱚᱜ ᱠᱟᱱᱟ ᱫᱩᱱᱤᱭᱟᱹ᱾ ᱚᱱᱟ ᱠᱷᱟᱹᱛᱤᱨ ᱛᱮ ᱠᱟᱹᱴᱤᱡ ᱟᱵᱚᱣᱟᱜ ᱡᱚᱱᱛᱨᱚ ᱯᱟᱛᱤ ᱠᱚ ᱦᱟᱸᱜ ᱡᱚᱛᱚᱱᱟᱜ ᱜᱮ ᱦᱩᱭᱩᱜ ᱠᱟᱱᱟ ᱥᱩᱫᱷᱩ ᱠᱟ ᱴᱤᱡ ᱜᱟᱱ ᱢᱟᱱᱮ ᱦᱳᱭᱛᱳ, ᱦᱚᱲ ᱢᱤᱫᱴᱤᱝ ᱜᱟᱱ ᱛᱟᱦᱮᱸ ᱞᱮᱝᱠᱷᱟᱱ ᱜᱮ ᱟᱫᱚ ᱠᱟᱢᱤ ᱫᱚ ᱟᱞᱜᱟ ᱜᱮ᱾ ᱦᱩᱭᱩᱜᱼᱟ, ᱢᱮᱥᱤᱱ ᱡᱚᱱᱛᱨᱚ ᱯᱟᱛᱤ᱾
ᱜᱚᱝᱠᱮᱧ ᱞᱟᱹ ᱞᱟᱹᱭ ᱮᱫᱟ ᱡᱮ ᱪᱟᱥ ᱦᱩᱭᱩᱜ ᱠᱟᱱᱟ ᱦᱮᱸ, ᱥᱟᱨ ᱠᱚᱵᱚᱱ ᱮᱢᱟᱜ ᱠᱟᱱᱟ ᱛᱤᱡᱩᱭ ᱫᱟᱠᱚ ᱚᱱᱟ ᱨᱮ ᱨᱟᱱ ᱠᱚᱵᱚᱱ ᱮᱢᱟᱜ ᱠᱟᱱᱟ᱾ ᱯᱟᱹᱦᱤᱞ ᱧᱚᱜ ᱠᱷᱮᱛᱨᱚ ᱨᱮ ᱡᱚᱠᱷᱚᱱ ᱱᱚᱣᱟ ᱠᱚ ᱵᱟᱝ ᱛᱟᱦᱮᱸ ᱠᱟᱱᱟ ᱩᱱ ᱥᱚᱢᱚᱭ ᱫᱚ ᱪᱮᱜ ᱞᱮᱠᱟ ᱪᱟᱥ ᱦᱩᱭᱩᱜ ᱠᱟᱱ ᱛᱟᱦᱮᱸᱜ?
ᱯᱟᱹᱦᱤᱞ ᱧᱚᱜ ᱫᱚ ᱟᱵᱚ ᱫᱚ ᱥᱚᱵᱽᱡᱤ ᱨᱮᱫᱚ ᱜᱩᱨᱤᱡ ᱠᱚ ᱮᱢᱟᱜ ᱠᱟᱱ ᱛᱟᱦᱮᱸᱱᱟ ᱵᱤᱥᱮᱥ ᱠᱚᱨᱮ ᱯᱟᱣᱨᱟ ᱡᱮᱢᱚᱱ ᱪᱮᱬᱮ ᱠᱚ ᱛᱟᱦᱮᱸᱱ ᱠᱟᱱ ᱯᱟᱣᱨᱟ ᱤᱡ ᱠᱚ, ᱚᱱᱟ ᱠᱚ ᱥᱚᱢᱚᱭ ᱤᱭᱟᱹ ᱨᱚᱠᱚ ᱮᱢᱟᱜᱼᱟ ᱟᱨ ᱡᱮᱢᱚᱱ ᱟᱺᱻ ᱠᱚ ᱠᱚ ᱮᱢᱟᱜᱼᱟ ᱥᱩᱠᱨᱤ ᱜᱩᱰᱩᱡ ᱚᱱᱟ ᱠᱚ ᱠᱚ ᱮᱢᱟᱜᱼᱟ ᱡᱮᱢᱚᱱ ᱢᱤᱫ ᱵᱟᱨ ᱯᱮᱭᱟᱡᱽ, ᱯᱮᱭᱟᱡᱽ ᱠᱚᱨᱮ ᱡᱮᱢᱚᱱ ᱨᱚᱦᱚᱭ ᱞᱮᱠᱷᱟᱱ ᱚᱱᱟ ᱠᱚ ᱠᱚ ᱮᱢᱟᱜᱼᱟ ᱱᱮᱛᱟᱨ ᱦᱚᱸ ᱚᱱᱟ ᱠᱚ ᱢᱮᱱᱟᱜ ᱜᱮᱭᱟ᱾ ᱠᱤᱱᱛᱩ ᱯᱟᱹᱦᱤᱞ ᱫᱚ ᱚᱱᱟ ᱜᱩᱨᱤᱡ ᱛᱮᱜᱮ ᱵᱚᱱ ᱦᱩᱭ ᱦᱚᱪᱚᱭ ᱮᱫ ᱛᱟᱦᱮᱱᱟ ᱟᱨᱠᱤ ᱜᱩᱨᱤᱡ ᱠᱚᱛᱮ ᱜᱮᱼᱼ
ᱱᱤᱛᱚᱜ ᱫᱚ ᱪᱟᱹᱥᱤ ᱦᱚᱸᱠᱚ ᱧᱮᱞ ᱮᱫᱟ ᱟᱡ ᱪᱮᱠᱟ ᱠᱟᱛᱮ ᱡᱟᱹᱥᱛᱤ ᱦᱩᱭᱩᱜ ᱛᱟᱭᱟ ᱟᱡ ᱛᱚᱼᱼ ᱟᱠᱷᱨᱤᱧ ᱵᱮᱵᱥᱟᱭ ᱫᱟᱭ ᱥᱮ ᱟᱫᱚ ᱡᱟᱹᱥᱛᱤ ᱦᱩᱭ ᱞᱟᱹᱜᱤᱫ ᱛᱮᱼᱼ ᱦᱤᱱᱟ ᱱᱤᱭᱟᱹ ᱨᱟᱱ ᱠᱚᱦᱚᱸ ᱠᱚ ᱵᱮᱱᱟᱣ ᱮᱫᱟ ᱥᱮ ᱡᱟᱹᱥᱛᱤ ᱦᱚᱸᱭ ᱮᱢᱟᱜ ᱠᱟᱱᱟ ᱡᱟᱹᱥᱛᱤ ᱦᱩᱭᱩᱜ ᱢᱟ
ᱦᱮᱸ ᱦᱮᱸ ᱦᱮᱸ ᱚᱱᱠᱟ ᱜᱮ ᱱᱤᱛ ᱫᱚ ᱪᱟᱹᱥᱤ ᱠᱚᱦᱚᱸ ᱠᱚ ᱚᱸ ᱠᱟᱹᱴᱤᱡ ᱠᱚ ᱤᱭᱟᱹ ᱟᱠᱟᱱᱟ ᱪᱮᱫ ᱢᱟᱱᱮᱼᱼ ᱨᱟᱥᱟᱭᱱᱤᱠ ᱥᱟᱨ ᱨᱟᱥᱟᱭᱱᱤᱠ ᱨᱟᱱ ᱠᱚᱠᱚ ᱵᱮᱵᱚᱦᱟᱨ ᱮᱫᱼᱟ ᱦᱮᱸ ᱱᱤᱛᱚᱜ ᱫᱚ ᱠᱟᱹᱴᱤᱡ ᱵᱚᱱ ᱵᱟᱹᱲᱛᱤᱜ ᱠᱟᱱ ᱛᱟᱠᱚᱣᱟ ᱮᱱᱠᱷᱟᱱ ᱟᱠᱷᱨᱤᱧ ᱨᱮᱼᱼ ᱳᱡᱚᱱ ᱨᱮ ᱵᱟᱹᱲᱛᱤ ᱠᱚ ᱧᱟᱢ ᱮᱫᱟ ᱵᱮᱥᱤ ᱯᱷᱚᱞᱚᱱ ᱦᱮᱡ ᱞᱮᱱ ᱠᱷᱟᱱ ᱚᱸᱰᱮ ᱩᱱᱠᱩᱣᱟᱜ ᱞᱟᱵᱷ ᱦᱤᱡᱩᱜᱼᱟ
ᱦᱮᱸ
ᱚᱱᱠᱟ ᱠᱟᱛᱮᱫ ᱛᱚ ᱱᱤᱛᱚᱜ ᱫᱚ ᱡᱚᱛᱚᱱ ᱪᱟᱹᱥᱤ ᱜᱮ ᱠᱟᱹᱴᱤᱡ ᱢᱟᱱᱮᱼᱼ ᱠᱟᱹᱴᱤᱡ ᱠᱷᱚᱨᱪᱟ ᱦᱚᱸ ᱵᱟᱹᱲᱛᱤᱜ ᱠᱟᱱ ᱛᱟᱠᱚᱣᱟ ᱟᱨ ᱯᱷᱚᱞᱳᱱ ᱦᱚᱸ ᱵᱟᱹᱲᱛᱤᱜ ᱠᱟᱱᱟ
ᱜᱚᱝᱠᱮ ᱚᱱᱛᱮ ᱡᱚᱱᱰᱨᱟ ᱪᱟᱥ ᱦᱩᱭᱩᱜ ᱜᱮᱭᱟ
ᱡᱚᱸᱰᱨᱟ ᱪᱟᱥ ᱦᱮᱸ ᱠᱚᱨᱟᱣ ᱜᱮᱭᱟ ᱠᱚ ᱱᱚᱛᱮ ᱯᱟᱹᱦᱤᱞ ᱡᱟᱦᱟᱸ ᱠᱚᱨᱟᱣ ᱮᱫ ᱛᱟᱦᱮᱱᱟ ᱠᱚ ᱾ ᱯᱨᱚᱛᱛᱮᱠᱴᱤ ᱵᱟᱲᱜᱮ ᱢᱤᱫᱴᱤᱡ ᱦᱚᱸ ᱵᱟᱠᱤ ᱵᱟᱝ ᱛᱟᱦᱮᱱ ᱠᱟᱱ ᱛᱟᱦᱮᱱᱟ ᱚᱲᱟᱜ ᱵᱟᱲᱜᱮ ᱢᱟᱱᱮ ᱚᱲᱟᱜ ᱡᱮᱢᱚᱱ ᱚᱲᱟᱜ ᱵᱟᱲᱜᱮ ᱥᱮᱱ ᱠᱷᱚᱱ ᱠᱩᱞᱦᱤ ᱨᱮ ᱡᱟᱦᱟᱸ ᱛᱤᱱᱟᱹᱜ ᱵᱟᱲᱜᱮ ᱛᱟᱦᱮᱱᱟ ᱡᱚᱱᱰᱨᱟ ᱫᱚ ᱢᱤᱫ ᱫᱷᱟᱣ ᱛᱮ ᱠᱚ ᱮᱨᱮᱫ ᱛᱟᱦᱮᱱᱟ ᱮᱢᱚᱱ ᱥᱩᱱᱫᱚᱨ ᱢᱤᱫᱴᱤᱡ ᱥᱤᱡᱮᱱ ᱯᱚᱨᱤᱵᱮᱥ ᱦᱩᱭᱩᱜ ᱠᱟᱱ ᱛᱟᱦᱮᱱᱟ ᱥᱮᱼᱼ ᱱᱮᱛᱟᱨ ᱫᱚ ᱡᱚᱸᱰᱨᱟ ᱫᱚ ᱡᱟᱦᱟᱸᱭ ᱢᱤᱫ ᱵᱟᱨ ᱠᱚ ᱮᱨ᱾ ᱤᱪᱪᱷᱟᱹᱭ ᱮᱭᱟ ᱡᱟᱦᱟᱸᱭ ᱮᱨ ᱠᱮᱫᱟᱭ ᱵᱟᱠᱷᱟᱱ ᱫᱚ ᱟᱫᱚ ᱵᱟᱝ ᱠᱚ ᱮᱨ ᱵᱟᱲᱟᱭᱟ ᱩᱱᱟᱹᱜ ᱪᱟᱞᱮ
ᱤᱧᱦᱚᱸ ᱡᱚᱠᱷᱚᱱ ᱦᱩᱰᱤᱧ ᱤᱧ ᱛᱟᱦᱮᱸ ᱠᱟᱱᱟ ᱱᱚᱝᱠᱟ ᱛᱟᱞᱟᱵᱟ ᱦᱚᱲᱼᱼ ᱛᱟᱦᱮᱸ ᱠᱟᱱ ᱛᱟᱞᱮᱭᱟ ᱢᱮᱱᱟᱭ ᱜᱮᱭᱟ ᱟᱫᱚ ᱩᱱ ᱥᱚᱢᱚᱭ ᱫᱚ ᱪᱟᱥ ᱫᱟᱲᱮᱭᱟᱜ ᱠᱟᱱ ᱛᱟᱭᱟ ᱡᱚᱱᱰᱨᱟ ᱠᱚ ᱩᱱᱼᱼ ᱥᱚᱢᱚᱭ ᱫᱚᱢᱮ ᱪᱟᱥ ᱦᱩᱭᱩᱜ ᱠᱟᱱ ᱛᱟᱦᱮᱸᱫ ᱢᱮᱱ ᱠᱷᱟᱱ ᱱᱤᱛᱚᱜ ᱫᱚᱧ ᱧᱮᱞ ᱮᱫᱟ᱾ ᱡᱚᱱᱰᱨᱟ ᱵᱟᱝ ᱠᱚ ᱪᱟᱥᱫᱟ ᱛᱟᱨᱯᱚᱨᱮ ᱜᱩᱦᱩᱢ ᱦᱚᱸ ᱢᱤᱫ ᱚᱠᱛᱮᱼᱼ ᱪᱟᱥ ᱮᱫ ᱛᱟᱦᱮᱸᱜ ᱠᱚ ᱛᱟᱯᱚᱨᱮ ᱦᱮᱸ ᱚᱱᱟ ᱦᱚᱸ ᱟᱫᱚ ᱵᱟᱝ ᱠᱚ ᱪᱟᱥ ᱮᱫᱟ
ᱦᱮᱸ ᱱᱤᱛ ᱫᱚ ᱠᱟᱹᱴᱤᱡ ᱠᱚ ᱤᱭᱟᱹᱭ ᱮᱫ ᱛᱟᱵᱚᱱ ᱜᱮᱭᱟ ᱢᱟᱱᱮ ᱪᱮᱫᱟᱜ ᱥᱮ ᱢᱟᱱᱮ ᱟᱵᱚ ᱫᱚᱼᱼ ᱪᱟᱥ ᱵᱟᱥ ᱠᱟᱛᱮᱜᱼᱼ
ᱚᱱᱟ ᱥᱚᱢᱚᱭ ᱥᱚᱢᱚᱭ ᱡᱟᱦᱟᱸ ᱩᱱ ᱡᱚᱸᱰᱨᱟ ᱥᱚᱢᱚᱭ ᱡᱚᱱᱰᱨᱟ ᱯᱚᱨᱮ ᱡᱟᱦᱟᱱᱟᱜ ᱚᱱᱠᱟ ᱵᱷᱟᱵᱛᱮ ᱦᱩᱭᱩᱜ ᱠᱟᱱ ᱛᱟᱦᱮᱱᱟ ᱪᱟᱥᱼᱼ ᱱᱮᱛᱟᱨ ᱫᱚ ᱚᱱᱟ ᱠᱚᱫᱚ ᱟᱹᱰᱤ ᱯᱚᱨᱤᱵᱚᱨᱛᱚᱱ ᱠᱟᱹᱴᱤᱡ ᱧᱮᱞ ᱟᱠᱟᱱᱟ ᱦᱮᱸᱥᱮ
ᱜᱚᱝᱠᱮ ᱱᱚᱣᱟ ᱥᱚᱨᱦᱟᱭ ᱡᱟᱦᱟᱸ ᱟᱵᱚᱣᱟᱜ ᱯᱚᱨᱚᱵᱽ ᱦᱮᱸᱥᱮ
ᱥᱮᱫ ᱫᱚᱼᱼ ᱚᱱᱟ ᱥᱟᱠᱨᱟᱛ ᱥᱟᱶ ᱛᱮᱠᱚ ᱢᱟᱱᱟᱣᱟ ᱟᱨ ᱠᱤᱪᱷᱩ ᱡᱟᱭᱜᱟ ᱨᱮᱫᱚ ᱥᱚᱨᱦᱟᱭ ᱥᱟᱶᱼᱼ ᱥᱟᱶ ᱛᱮᱜᱮᱜ ᱠᱚ ᱢᱟᱱᱟᱣ ᱱᱚᱣᱟ ᱪᱮᱫᱟᱜ ᱢᱟᱱᱮ ᱵᱷᱮᱜᱟᱨ ᱵᱷᱮᱜᱟᱨ ᱵᱟᱨ ᱥᱮᱫ ᱵᱟᱨ ᱨᱚᱠᱚᱢ ᱚᱱᱟ ᱫᱚ ᱴᱚᱴᱷᱟ ᱠᱷᱟᱹᱛᱤᱨᱼᱼ
ᱛᱚᱛᱷᱟ ᱦᱮᱸᱼᱼ ᱟᱵᱚᱣᱟᱜ ᱢᱤᱫᱴᱮᱱ ᱚᱱᱟ ᱡᱤᱱᱤᱥ ᱫᱚᱧ ᱧᱮᱞ ᱠᱟᱱ ᱜᱮᱭᱟ ᱟᱵᱚᱣᱟᱜ ᱥᱚᱢᱟᱡᱽ ᱨᱮᱼᱼ ᱡᱟᱭᱜᱟ ᱡᱟᱭᱜᱟ ᱫᱩᱱᱤᱭᱟ ᱨᱮ ᱴᱚᱴᱷᱟ ᱴᱚᱴᱷᱟ ᱡᱟᱦᱟᱸ ᱵᱚᱱ ᱢᱮᱱᱼᱼ ᱚᱱᱠᱟᱟᱜᱮ ᱢᱟᱱᱮ ᱟᱞᱟᱫᱟ ᱟᱞᱟᱠ ᱢᱤᱫᱴᱮᱡ ᱥᱳᱢᱚᱭ ᱨᱮ ᱫᱟᱜ ᱠᱮᱫ ᱜᱮ᱾ ᱥᱚᱱᱮᱰᱮ ᱦᱟᱠᱚᱛ ᱥᱚᱦᱚᱨᱟᱭ ᱮᱱ ᱜᱚᱱ ᱵᱛᱩ ᱦᱩᱸ ᱢᱤᱫᱴᱟᱝ ᱢᱟᱦᱟ ᱢᱤᱫᱴᱤᱡ ᱡᱟᱦᱟᱱᱟᱜ ᱜᱮᱥ ᱥᱚᱦᱨᱟᱭ ᱢᱤᱫᱴᱮᱱ ᱡᱩᱫᱤ ᱟᱵᱚᱣᱟᱜ ᱦᱳᱭ ᱛᱚ ᱤᱭᱟᱹ ᱛᱟᱦᱮᱸ ᱠᱮᱭᱟ, ᱢᱤᱫᱴᱟᱝ ᱛᱟᱦᱚᱞᱮ ᱡᱚᱛᱚᱠᱷ ᱠᱷᱚᱱ ᱢᱤᱫ ᱛᱮ ᱡᱚᱛᱚ ᱠᱤᱪᱷᱩᱜ ᱜᱮ ᱥᱚᱨᱠᱟᱨ ᱦᱚᱸ ᱥᱩᱵᱤᱫᱷᱟ ᱮᱢ ᱫᱟᱲᱮᱭᱟᱜ ᱠᱮᱫ
ᱠᱤᱱᱛᱩ ᱚᱱᱮ ᱚᱱᱟ ᱦᱚᱛᱮᱡ ᱛᱮ, ᱟᱵᱚ ᱵᱟᱝᱵᱚᱱ ᱧᱟᱢᱫᱟ ᱥᱩᱡᱳᱜ ᱥᱩᱡᱳᱜ᱾
ᱦᱮᱸ, ᱟᱨᱦᱚᱸ ᱠᱚ ᱢᱮᱱᱟ ᱱᱚᱣᱟ ᱦᱩᱞ ᱠᱷᱟᱹᱛᱤᱨ ᱛᱮ ᱚᱱᱠᱟ ᱦᱩᱭ ᱞᱮᱱᱟ, ᱩᱱ ᱚᱠᱛᱚ ᱨᱮ ᱦᱩᱞ ᱦᱩᱭ ᱞᱮᱱᱟ ᱟᱫᱚ ᱵᱟᱠᱚ ᱥᱚᱨᱦᱟᱭ ᱫᱟᱲᱮ ᱠᱟᱣᱫᱟ᱾ ᱟᱫᱚ ᱚᱠᱛᱚ ᱡᱚᱠᱷᱚᱱ ᱠᱩᱲᱟᱹᱭ ᱮᱱ ᱛᱟᱠᱚᱣᱟ, ᱚᱱᱟ ᱡᱟ ᱴᱩᱠᱩ ᱠᱚ ᱠᱩᱲᱟᱹ ᱫᱟᱲᱮ ᱠᱟᱣᱫᱟ᱾
ᱦᱩᱸ᱾
ᱱᱚᱝᱠᱟᱜ ᱥᱟᱹᱨᱤᱭᱟ ᱥᱮ, ᱵᱟᱝ ᱥᱟᱹᱨᱤᱭᱟ ᱚᱱᱟ ᱫᱚ ᱵᱟᱝ᱾